ᱦᱮᱸ ᱜᱚᱝᱠᱮ, ᱦᱮᱸ ᱜᱚᱝᱠᱮ ᱡᱚᱸᱦᱟᱨ ᱜᱮ ᱡᱚᱸᱦᱟᱨ ᱜᱮ ᱾
ᱦᱮᱸ ᱵᱮᱹᱥ ᱵᱟᱲᱟ ᱜᱮᱛᱚ ᱜᱚᱝᱠᱮ?
ᱦᱳᱭ ᱜᱚᱝᱠᱮ ᱵᱮ ᱹᱥ ᱵᱟᱲᱟ ᱜᱮ ᱾
ᱦᱮᱸᱻ ᱾ ᱟᱨ ᱜᱚᱝᱠᱮ ᱫᱟᱜ ᱵᱟᱲᱟᱣ ᱟᱯᱮ ᱠᱟᱱᱟᱭ ᱥᱮ ᱵᱟᱝᱟ ᱪᱚᱴ ᱪᱟᱸᱫᱳ?
ᱦᱳᱭ ᱜᱚᱝᱠᱮ ᱫᱟᱜ ᱮᱫ ᱜᱮᱭᱟᱭ ᱾ ᱪᱚᱴ ᱪᱟᱸᱫᱳ ᱧᱮᱞᱮ ᱧᱮᱞ ᱮᱫ ᱞᱮᱜᱮᱭᱟᱭ ᱾
ᱟᱪᱪᱷᱟ ᱟᱪᱪᱷᱟ ᱾ ᱟᱫᱚ ᱜᱚᱝᱠᱮ ᱛᱟᱦᱞᱮ ᱟᱞᱮ ᱫᱚ ᱪᱚᱴ ᱪᱟᱸᱫᱳ ᱫᱚ ᱟᱰᱤ ᱪᱩᱴ ᱨᱟᱜᱤ ᱟᱞᱮ ᱠᱟᱱᱟ ᱥᱮ ᱪᱮᱫ ᱟᱞᱮ ᱫᱚ ᱾ ᱫᱚᱢᱮ ᱜᱮ ᱚᱴᱮᱡ ᱟᱞᱮ ᱠᱟᱱ ᱫᱚ ᱾
ᱦᱳᱭ ᱜᱚᱝᱠᱮ ᱱᱮᱛᱟᱨ ᱢᱟ ᱚᱱᱠᱟᱜᱮ ᱤᱭᱟᱹ ᱠᱚᱢᱟ ᱪᱟᱞᱟᱜ ᱠᱟᱱᱟ ᱾ ᱯᱚᱨᱤᱥᱛᱷᱤᱛᱤ ᱚᱱᱠᱟ ᱜᱮ ᱥᱮᱴᱮᱨ ᱟᱠᱟᱱᱟ ᱾
ᱚ ᱾ ᱟᱪᱪᱷᱟ ᱜᱚᱝᱠᱮ ᱤᱭᱟᱹ ᱯᱷᱟᱜᱩᱱ ᱵᱚᱸᱜᱟ ᱠᱚᱢᱟ ᱯᱟᱨᱚᱢᱮᱱ ᱫᱚ, ᱟᱫᱚ
ᱟᱪᱪᱷᱟ ᱚᱱᱟ ᱯᱷᱟᱹᱜᱩᱱ ᱵᱚᱸᱜᱟ ᱠᱚ ᱵᱟᱝ ᱚᱱᱟ ᱨᱮᱢᱟ ᱵᱟᱦᱟ ᱵᱟᱦᱟ ᱵᱚᱸᱜᱟ ᱠᱚ ᱦᱩᱭ ᱠᱚᱜᱼᱟ, ᱵᱟᱦᱟ ᱵᱚᱸᱜᱟ ᱠᱚᱯᱮ ᱵᱟᱦᱟ ᱵᱚᱸᱜᱟᱭ ᱮᱱᱟ ᱥᱮ ᱵᱟᱝᱟ ᱛᱚᱵᱮ?
ᱟᱞᱮ ᱫᱚ ᱜᱚᱢᱠᱮ ᱦᱳᱭ ᱟᱞᱮ ᱫᱚ ᱵᱚᱸᱜᱟᱭᱮᱱ ᱜᱮᱭᱟ ᱞᱮ ᱡᱮᱢᱚᱱ ᱢᱟᱸᱜ ᱢᱚᱬᱮᱭ ᱱᱟᱞᱮ ᱟᱞᱮ ᱫᱚ ᱾
ᱚ ᱢᱟᱜ ᱢᱚᱬᱮ ᱵᱟᱝ?
ᱦᱳᱭ ᱦᱳᱭ ᱦᱳᱭ ᱟᱫᱚ ᱜᱚᱢᱠᱮ ᱢᱟᱱᱮ ᱟᱞᱮ ᱥᱮᱫ ᱫᱚ ᱚᱠᱟ ᱞᱮᱠᱟ ᱞᱤᱧ ᱞᱟᱹᱭᱟ ᱢᱟᱱᱮ ᱚᱠᱟ ᱦᱤᱞᱚᱜ ᱢᱟᱸᱜ ᱢᱚᱬᱮ ᱩᱱ ᱩᱱ ᱚᱱᱟᱻ ᱢᱟᱱᱮ ᱥᱮᱨᱢᱟ ᱫᱚ, ᱦᱳᱭ ᱵᱟᱞᱮ ᱵᱟᱦᱟᱜᱼᱟ ᱟᱨᱠᱤ ᱾ ᱢᱟᱱᱮ ᱚᱠᱟ ᱥᱮᱨᱢᱟ ᱵᱟᱞᱮ ᱢᱟᱜ ᱢᱚᱬᱮᱜᱼᱟ ᱾ ᱚᱱᱟ ᱥᱮᱨᱢᱟ ᱫᱚᱞᱮ ᱵᱟᱦᱟᱜᱼᱟ ᱟᱫᱚᱻ ᱢᱟᱱᱮ ᱠᱤᱪᱷᱩ ᱠᱤᱪᱷᱩ ᱯᱟᱦᱴᱟ ᱠᱚᱨᱮ ᱟᱛᱩ ᱠᱩᱧ ᱧᱮᱞ ᱟᱠᱟᱫ ᱢᱟᱱᱮ ᱩᱱᱠᱩ ᱫᱚ ᱵᱟᱦᱟ ᱦᱚᱸᱠᱚ ᱵᱟᱦᱟᱜᱼᱟ ᱟᱨ ᱢᱟᱜ ᱢᱚᱬᱮ ᱦᱚᱸᱠᱚ ᱢᱟᱜ ᱢᱚᱬᱮᱜᱼᱟ ᱾
ᱦᱳᱭ ᱜᱚᱝᱠᱮ ᱟᱫᱚ ᱠᱟᱹᱣᱰᱤ ᱨᱮᱱᱟᱜ ᱵᱮᱯᱟᱨ ᱠᱚᱦᱚᱸ ᱛᱟᱦᱮᱱ ᱜᱮᱭᱟ ᱾ ᱠᱟᱹᱣᱰᱤ ᱡᱟᱦᱟᱸ ᱟᱛᱩ ᱨᱮ ᱠᱟᱹᱣᱰᱤ ᱠᱚ ᱢᱮᱱᱟᱜ ᱛᱟᱠᱚᱣᱟ ᱡᱟᱦᱟᱸᱭ ᱠᱚ ᱟᱨᱡᱟᱣᱼᱟ, ᱡᱟᱦᱟᱸᱭ ᱠᱚ ᱡᱚᱴᱟᱣ ᱫᱟᱲᱮᱭᱟᱜᱼᱟ, ᱛᱚ ᱩᱱᱠᱩ ᱜᱮ ᱩᱱᱠᱩ ᱜᱮ ᱡᱮ ᱵᱟᱨᱭᱟ ᱵᱟᱱᱟᱨ ᱜᱮᱠᱚ ᱠᱚᱨᱟᱣ ᱜᱮᱭᱟ, ᱱᱚᱛᱮ ᱵᱟᱦᱟ ᱦᱚᱸᱠᱚ ᱵᱟᱦᱟᱜᱼᱟ ᱾ ᱥᱟᱶᱛᱮ ᱢᱟᱸᱜ ᱢᱚᱬᱮ ᱦᱚᱸᱠᱚ ᱢᱟᱸᱜ ᱢᱚᱬᱮᱜ-ᱟ ᱾ ᱵᱟᱦᱟ ᱞᱟᱹᱜᱤᱫ ᱛᱮᱢᱟ ᱱᱩᱠᱩ ᱵᱟᱨ ᱠᱟᱴᱟ ᱠᱚ ᱞᱟᱜᱟᱜᱼᱟ, ᱠᱟᱹᱣᱰᱤ ᱠᱚᱢ ᱠᱷᱚᱨᱚᱪᱚᱜᱼᱟ ᱾ ᱟᱨ ᱡᱟᱦᱟᱸ ᱢᱟᱸᱜ ᱢᱚᱬᱮ ᱚᱱᱟ ᱨᱮᱢᱟ ᱯᱩᱱ ᱠᱟᱴᱟ ᱠᱚ ᱞᱟᱜᱟᱜ, ᱚᱱᱟ ᱫᱚ ᱡᱟᱹᱥᱛᱤ ᱴᱟᱠᱟ ᱠᱷᱚᱨᱪᱟᱜᱼᱟ ᱾
ᱚᱱᱠᱟ ᱜᱮ ᱡᱟᱦᱟᱸᱭ ᱠᱚ ᱫᱟᱲᱮᱭᱟᱜᱼᱟ ᱩᱱᱠᱩ ᱢᱟ ᱵᱟᱱᱟᱨ ᱜᱮᱠᱚ ᱠᱚᱨᱟᱣᱟ ᱾ ᱟᱨ ᱡᱟᱦᱟᱸᱭ ᱵᱟᱝ ᱠᱚ ᱫᱟᱲᱮᱭᱟᱜᱼᱟ ᱩᱱᱠᱩ ᱢᱟ ᱢᱤᱫ ᱵᱚᱪᱷᱚᱨ ᱪᱷᱟᱰᱟ ᱠᱟᱛᱮᱫ ᱦᱚᱸ ᱾ ᱚᱠᱚᱭ ᱠᱚᱢᱟ ᱵᱟᱨ ᱵᱚᱪᱷᱚᱨ ᱪᱷᱟᱰᱟ ᱠᱟᱛᱮᱫ ᱦᱚᱸ ᱯᱮ ᱵᱚᱪᱷᱚᱨ ᱪᱷᱟᱰᱟ ᱠᱟᱛᱮᱫ ᱦᱚᱸ ᱚᱱᱠᱟ ᱯᱩᱱ, ᱢᱚᱬᱮ, ᱮᱭᱟᱭ, ᱟᱨ ᱛᱤᱱᱟᱹᱜ ᱠᱚ ᱫᱟᱲᱮᱭᱟᱜᱼᱟ ᱚᱱᱠᱟ ᱠᱟᱛᱮᱫ ᱠᱚ ᱠᱚᱨᱟᱣᱟ ᱢᱮᱱᱠᱷᱟᱱ ᱢᱟᱸᱜ ᱢᱚᱬᱮ ᱫᱚ ᱟᱹᱰᱤ ᱡᱚᱢᱚᱠ ᱥᱟᱦᱤᱡ ᱠᱚ ᱠᱚᱨᱟᱣᱟ ᱯᱮᱲᱟ ᱯᱟᱹᱲᱦᱟᱹ ᱠᱚᱠᱚ ᱱᱮᱣᱛᱟ ᱠᱚᱣᱟ ᱦᱮᱸᱥᱮ ᱾
ᱦᱮᱸ ᱜᱚᱝᱠᱮ ᱦᱮᱸ ᱠᱟᱨᱚᱱ ᱢᱟᱜ ᱢᱚᱬᱮ ᱫᱚ ᱚᱠᱟ ᱞᱮᱠᱟᱞᱤᱧ ᱞᱟᱹᱭ ᱟᱵᱤᱱᱟ ᱠᱟᱨᱚᱱ ᱢᱟᱱᱮ ᱚᱠᱟ ᱚᱠᱟ ᱟᱹᱛᱩ ᱠᱚᱨᱮ ᱫᱚ ᱡᱮᱢᱚᱱ ᱥᱮᱨᱢᱟ ᱜᱮ ᱥᱮᱨᱢᱟ ᱵᱟᱠᱚ ᱵᱚᱸᱜᱟᱜ ᱨᱮᱦᱚᱸ ᱢᱟᱱᱮ ᱯᱮ ᱥᱮᱨᱢᱟ ᱥᱮ ᱯᱩᱱ ᱥᱮᱨᱢᱟ, ᱥᱮ ᱢᱚᱬᱮ ᱥᱮᱨᱢᱟ ᱯᱚᱨᱮ ᱠᱚ ᱵᱚᱸᱜᱟᱜᱼᱟ ᱢᱟᱜ ᱢᱬᱮ ᱾ ᱟᱫᱚ ᱠᱷᱩᱵ ᱜᱮ ᱢᱟᱱᱮ ᱠᱟᱹᱣᱰᱤ ᱠᱚᱨᱮᱱᱟᱜ ᱠᱟᱛᱷᱟ ᱢᱟ ᱟᱱᱟᱴ ᱠᱚᱢᱟ ᱢᱮᱱᱟᱜ ᱜᱮᱭᱟ ᱠᱟᱨᱚᱱ ᱟᱹᱵᱤᱱ ᱡᱟᱦᱟᱸ ᱵᱤᱱ ᱞᱟᱹᱭ ᱠᱮᱫᱟ᱾ ᱵᱟᱦᱟ ᱨᱮᱢᱟ ᱵᱟᱨ ᱠᱟᱴᱟ ᱟᱨ ᱢᱟᱜ ᱢᱚᱬᱮ ᱨᱮᱢᱟ ᱯᱩᱱ ᱠᱟᱴᱟ ᱠᱟᱨᱚᱱ ᱠᱟᱣᱰᱤ ᱠᱚ ᱨᱮᱱᱟᱜ ᱵᱮᱯᱟᱨ ᱢᱮᱱᱟᱜᱼᱟ᱾ ᱛᱟᱨᱯᱚᱨᱮ ᱯᱮᱲᱟ ᱯᱟᱹᱲᱦᱟᱹ ᱱᱮᱣᱛᱟ ᱨᱮᱱᱟᱜ ᱵᱮᱯᱟᱨ ᱢᱮᱱᱟᱜᱼᱟ᱾ ᱛᱟᱨᱯᱚᱨᱮ ᱚᱱᱟ ᱥᱟᱶᱛᱮ ᱟᱛᱳ ᱨᱮ ᱡᱟᱦᱟᱸᱭ ᱱᱟᱭᱠᱮ ᱢᱮᱱᱟᱭᱟ ᱩᱱᱤ ᱛᱮᱭᱟᱨ ᱟᱠᱟᱱᱟᱭ ᱥᱮ ᱵᱟᱭ ᱛᱮᱭᱟᱨ ᱟᱠᱟᱱᱟ ᱜᱚᱢᱠᱮ ᱚᱱᱟ ᱠᱚ ᱨᱮᱱᱟᱜ ᱵᱮᱯᱟᱨ ᱢᱮᱱᱟᱜᱼᱟ ᱥᱮ?
ᱦᱳᱭ ᱚᱱᱟ ᱠᱚᱢᱟ ᱠᱟᱛᱷᱟ ᱠᱟᱱ ᱜᱮᱭᱟ᱾ ᱯᱮᱲᱟ ᱯᱟᱹᱲᱦᱟᱹ ᱠᱚᱢ ᱱᱮᱣᱛᱟ ᱠᱚᱣᱟ᱾ ᱩᱱᱠᱩ ᱢᱟ ᱠᱷᱟᱹᱞᱤ ᱛᱤ ᱛᱮᱫᱚ ᱵᱟᱢ ᱵᱷᱮᱡᱟ ᱠᱚᱣᱟ᱾ ᱩᱱᱠᱩ ᱞᱟᱹᱜᱤᱫ ᱢᱟ ᱜᱮᱸᱫᱟᱜ ᱠᱷᱟᱰᱩᱣᱟᱹᱜ ᱠᱚ ᱞᱟᱜᱟᱜ ᱜᱮᱭᱟ, ᱫᱷᱩᱛᱤ ᱠᱚ ᱞᱟᱜᱟᱜ ᱜᱮᱭᱟ᱾
ᱦᱳᱭ ᱦᱳᱭ ᱦᱳᱭ ᱦᱳᱭ ᱟᱫᱚ ᱜᱚᱝᱠᱮ ᱛᱟᱦᱚᱞᱮ ᱢᱟᱜ ᱢᱚᱬᱮ ᱫᱚ ᱟᱯᱮ ᱥᱮᱫ ᱫᱚ ᱚᱠᱟ ᱞᱮᱠᱟ ᱫᱤᱱ ᱫᱚᱯᱮ ᱜᱚᱴᱟᱭ ᱜᱮᱭᱟ? ᱢᱟᱱᱮ ᱮ ᱠᱩᱱᱟᱹᱢᱤ ᱦᱤᱞᱳᱜ ᱥᱮ ᱚᱱᱮ ᱤᱭᱟᱹ ᱟᱢᱵᱟᱼᱵᱟᱹᱥᱭᱟᱹᱢ ᱠᱚ ᱞᱟᱹᱭ ᱫᱚ ᱢᱟᱱᱮ ᱚᱠᱟᱞᱮᱠᱟ ᱟᱯᱮ ᱫᱚᱯᱮ ᱜᱚᱴᱟᱭ ᱜᱮᱭᱟ? ᱢᱟᱱᱮ ᱠᱟᱹᱴᱤᱡ ᱵᱤᱱ ᱵᱟᱲᱟᱭ ᱦᱚᱪᱚ ᱞᱮᱠᱷᱟᱱ ᱵᱷᱟᱜᱤ ᱠᱚᱜᱼᱟ᱾
ᱜᱚᱝᱠᱮ ᱟᱞᱮ ᱥᱮᱫ ᱢᱟ ᱡᱟᱦᱟᱸ ᱯᱷᱟᱹᱜᱩᱱ ᱵᱚᱸᱜᱟ ᱚᱱᱟ ᱠᱩᱱᱟᱹᱢᱤ ᱢᱩᱞᱩᱜ ᱥᱟᱶ ᱥᱟᱶ ᱛᱮᱜᱮ ᱛᱟᱨᱯᱚᱨᱮ ᱟᱫᱚ ᱡᱟ ᱦᱟᱸ ᱢᱟᱜ ᱢᱚᱬᱮ ᱨᱮᱱᱟᱜ ᱟᱨ ᱤᱭᱟᱹ ᱠᱟᱹᱢᱤ ᱦᱚᱨᱟ ᱠᱚ ᱚᱱᱟ ᱠᱚᱫᱚ ᱟᱫᱚ ᱜᱚᱴ ᱦᱟᱛᱟᱣ ᱦᱩᱭᱩᱜ ᱜᱮᱭᱟ ᱟᱨ ᱤᱭᱟᱹ ᱫᱷᱟᱹᱵᱤᱡ ᱛᱟᱦᱮᱸᱱᱟ
ᱦᱮᱸ ᱛᱟᱦᱚᱞᱮ ᱜᱚᱢᱠᱮ ᱚᱱᱟ ᱢᱟ ᱢᱟᱱᱮ ᱢᱚᱬᱮ ᱠᱚᱯᱮ ᱜᱟᱞᱢᱟᱨᱟᱣᱟ ᱥᱮ ᱢᱟᱱᱮ ᱚᱱᱟ ᱫᱚ ᱢᱟᱱᱮ ᱢᱚᱬᱮ ᱠᱚ ᱦᱚᱲ ᱥᱟᱶᱛᱮ ᱢᱟᱱᱮ ᱱᱟᱭᱠᱮ ᱠᱚ ᱢᱟᱹᱡᱷᱤ ᱠᱚ ᱥᱟᱶᱛᱮ ᱟᱹᱛᱩᱳ ᱠᱚᱨᱮᱱ ᱮ ᱢᱟᱱᱮ ᱦᱟᱯᱲᱟᱢ ᱠᱚ ᱢᱟᱱᱮ ᱡᱷᱚᱛᱚ ᱦᱚᱲ ᱟᱛᱮᱜ ᱜᱮ ᱜᱟᱞᱢᱟᱨᱟᱣ ᱫᱚ ᱦᱩᱭᱩᱜᱼᱟ ᱥᱮ ᱚᱠᱟ ᱞᱮᱠᱟ ᱢᱟᱱᱮ?
ᱦᱳᱭ ᱜᱚᱝᱠᱮ ᱡᱷᱚᱛᱚ ᱦᱚᱲᱟᱜ ᱜᱮᱛᱚ ᱤᱭᱟᱹ ᱫᱚ ᱵᱤᱪᱟᱹᱨ ᱫᱚ ᱟᱸᱡᱚᱢ ᱦᱩᱭᱩᱜ ᱜᱮᱭᱟ᱾ ᱚᱠᱚᱭ ᱠᱟᱹᱣᱰᱤ ᱠᱚ ᱚ ᱡᱚᱜᱟᱲ ᱟᱠᱟᱜ ᱠᱚ ᱥᱮ ᱵᱟᱝ ᱚᱱᱟ ᱦᱤᱥᱟᱹᱵ ᱛᱮᱜᱮ ᱚᱱᱟ ᱦᱤᱥᱟᱹᱵᱽ ᱛᱮᱜᱮ ᱡᱷᱚᱛᱚ ᱜᱚᱴᱟ ᱦᱩᱭᱩᱜᱼᱟ᱾ ᱜᱟᱞᱢᱟᱨᱟᱣ ᱜᱚᱴᱟ ᱦᱩᱭᱩᱜᱼᱟ, ᱡᱷᱚᱛᱚ ᱠᱚ ᱦᱤᱡᱩᱜ ᱜᱮᱭᱟ᱾ ᱜᱤᱫᱽᱨᱟᱹ ᱦᱟᱲᱟᱢ ᱢᱟᱺᱡᱷᱤ ᱦᱟᱲᱟᱢ ᱡᱚᱛᱚ ᱜᱮ ᱦᱟᱲᱟᱢ ᱯᱩᱨᱩᱫᱷᱩᱞ ᱠᱚ ᱡᱚᱛᱚ ᱠᱚᱜᱮ ᱠᱚ ᱥᱮᱴᱮᱨᱚᱜ ᱜᱮᱭᱟ᱾ ᱡᱚᱛᱚ ᱦᱚᱲᱟᱜ ᱛᱚ ᱡᱷᱚᱛᱚ ᱦᱚᱲᱟᱜ ᱠᱟᱛᱷᱟ ᱠᱚᱜᱮ ᱟᱸᱡᱚᱢ ᱦᱩᱭᱩᱜᱼᱟ ᱟᱨ ᱩᱱᱠᱩᱣᱟᱜ ᱠᱟᱛᱷᱟ ᱟᱸᱡᱚᱢ ᱠᱟᱛᱮᱜ ᱜᱮ ᱫᱤᱱ ᱠᱚᱦᱚᱸ ᱜᱚᱴᱟᱣ ᱦᱩᱭᱩᱜᱼᱟ᱾ ᱚᱠᱟ ᱚᱠᱛᱚ ᱨᱮ ᱡᱷᱚᱛᱚ ᱠᱚ ᱢᱟᱱᱮ ᱤᱭᱟᱹ ᱠᱟᱛᱮ ᱠᱚ ᱛᱟᱦᱮᱸᱱ ᱠᱟᱱᱟ᱾ ᱥᱟᱯᱲᱟᱣ ᱠᱟᱛᱮ ᱠᱚ ᱛᱟᱦᱮᱱ ᱠᱟᱱᱟ᱾ ᱚᱱᱟ ᱚᱠᱛᱚ ᱨᱮᱜᱮ ᱱᱮᱰᱟ ᱫᱚ ᱦᱩᱭᱩᱜᱼᱟ ᱚᱱᱠᱟ, ᱟᱯᱮ ᱥᱮᱱ ᱦᱚᱸ ᱚᱱᱠᱟ ᱜᱮᱛᱚ ᱫᱚ ᱵᱟᱝ?
ᱦᱳᱭ ᱜᱚᱝᱠᱮ ᱚᱱᱠᱟ ᱜᱮ ᱚᱱᱠᱟ ᱜᱮ ᱟᱫᱚ ᱟᱵᱚᱣᱟᱜ ᱢᱟ ᱚᱱᱟ ᱠᱚᱜᱮ ᱢᱮᱱᱟᱜ ᱛᱟᱵᱚᱱᱟ ᱜᱚᱝᱠᱮ ᱦᱮᱸᱥᱮ᱾ ᱟᱫᱚ ᱮ ᱵᱟᱦᱟ ᱫᱚ ᱵᱟᱯᱮ ᱤᱭᱟᱹ ᱵᱟᱦᱟ ᱫᱚ ᱯᱮ ᱵᱟᱦᱟᱜ ᱠᱟᱱᱟ ᱟᱫᱚ ᱜᱚᱝᱠᱮ ᱢᱟᱱᱮ ᱚᱱᱟ ᱫᱚ
ᱚ ᱢᱟᱱᱮ ᱟᱵᱚᱣᱟᱜ ᱫᱚ ᱵᱟᱦᱟ ᱢᱟᱛᱚ ᱡᱟᱱᱤᱡ ᱛᱚ ᱵᱟᱨ ᱫᱤᱱ ᱨᱮᱱᱟᱜ ᱛᱟᱦᱮᱸᱱ ᱛᱟᱵᱚᱱᱟ ᱦᱮᱸ ᱥᱮ?
ᱵᱟᱝ ᱜᱚᱝᱠᱮ ᱟᱞᱮᱥᱮᱫ ᱫᱚ ᱵᱟᱦᱟ ᱯᱮ ᱫᱤᱱ ᱨᱮᱱᱟᱜ ᱜᱚᱝᱠᱮ ᱛᱟᱦᱮᱸᱱᱟ᱾ ᱯᱮᱫᱤᱱ ᱢᱤᱫ ᱫᱤᱱ ᱫᱚ ᱩᱢ ᱢᱟᱦᱟ ᱛᱟᱨᱯᱚᱨ ᱥᱟᱹᱨᱫᱤ ᱢᱟᱦᱟ ᱟᱨ ᱢᱤᱫ ᱫᱤᱱ ᱫᱚ ᱵᱟᱥᱠᱮ ᱢᱟᱦᱟ ᱥᱮ ᱡᱟᱞᱮ ᱢᱟᱦᱟ ᱠᱚ ᱢᱮᱛᱟᱜ ᱜᱮᱭᱟ᱾
ᱪᱮ ᱢᱟᱱᱮ ᱟᱯᱮᱫᱚ ᱵᱟᱥᱠᱮ ᱢᱟᱦᱟ ᱯᱮ ᱥᱟᱵ ᱠᱟᱫᱟ᱾ ᱛᱚ ᱟᱪᱪᱷᱟ ᱡᱟᱞᱮ ᱢᱟᱦᱟ ᱡᱟᱦᱟᱸ ᱠᱚ ᱞᱟᱹᱭᱟᱜ ᱠᱟᱱᱟ᱾ ᱟᱪᱪᱷᱟ ᱟᱪᱪᱷᱟ ᱦᱳᱭ ᱚᱱᱠᱟ ᱛᱮᱢᱟ ᱛᱚ ᱟᱵᱚᱣᱟᱜ ᱢᱟ ᱛᱟᱦᱚᱞᱮ ᱢᱟ ᱯᱮ ᱫᱤᱱ ᱢᱟ ᱮᱢᱱᱤ ᱛᱮᱜᱮ ᱦᱩᱭᱩᱜ ᱠᱟᱱ ᱛᱟᱵᱚᱱᱟ᱾
ᱦᱳᱭ ᱯᱮ ᱢᱟᱦᱟ᱾
ᱦᱳᱭ ᱦᱳᱭ ᱦᱳᱭ ᱦᱳᱭ ᱯᱮ ᱢᱟᱦᱟ ᱟᱫᱚ ᱜᱚᱢᱠᱮ ᱚᱠᱟ ᱞᱮᱠᱟᱞᱤᱧ ᱵᱟᱲᱟᱭᱫᱟ ᱢᱟᱱᱮ ᱵᱟᱥᱠᱮ ᱢᱟᱦᱟ ᱦᱤᱞᱳᱜ ᱫᱚ ᱢᱟᱱᱮ ᱮ ᱞᱟᱸᱫᱟ ᱟᱱ ᱦᱚᱲ ᱠᱚ ᱛᱩᱞᱩᱡ ᱢᱟᱱᱮ ᱠᱷᱩᱵᱽ ᱜᱮ ᱢᱚᱸᱡᱽ ᱜᱮ ᱠᱟᱹᱴᱤᱡ ᱨᱟᱹᱥᱠᱟᱹ ᱧᱚᱜ ᱠᱚ ᱦᱩᱭᱩᱜ ᱜᱮᱭᱟ᱾ ᱟᱫᱚ ᱟᱞᱮ ᱥᱮᱫ ᱢᱟ ᱠᱷᱩᱵᱽ ᱮᱠᱴᱟ ᱚᱱᱠᱟ ᱵᱟᱝ ᱦᱩᱭᱩᱜᱼᱟ ᱠᱟᱨᱚᱱ ᱠᱟᱹᱴᱤᱡ ᱟᱞᱮ ᱥᱮᱫ ᱫᱚ ᱢᱟᱱᱮ ᱯᱷᱟᱨᱟᱠ ᱯᱷᱟᱨᱟᱠ ᱧᱚᱜ ᱜᱮ ᱚᱲᱟᱜ ᱠᱚ ᱟᱫᱚ ᱟᱯᱮ ᱥᱮᱫ ᱫᱚ ᱚᱲᱟᱜ ᱠᱚ ᱢᱟᱱᱮ ᱥᱩᱨ ᱥᱩᱨ ᱧᱚᱜ ᱜᱮᱭᱟ ᱛᱚ ᱥᱮ ᱪᱮᱫ?
ᱦᱳᱭ ᱜᱚᱝᱠᱮ ᱟᱞᱮᱥᱮᱫ ᱫᱚ ᱚᱲᱟᱜ ᱠᱚ ᱟᱹᱰᱤ ᱜᱮ ᱥᱩᱨ ᱥᱩᱨ ᱜᱮᱭᱟ᱾ ᱟᱨ ᱜᱚᱢᱠᱮ ᱚᱱᱟ ᱚᱠᱛᱚ ᱢᱟ ᱟᱹᱰᱤ ᱨᱟᱹᱥᱠᱟᱹ ᱨᱮᱱᱟᱜ ᱚᱠᱛᱚ ᱛᱟᱦᱮᱱᱟ᱾ ᱱᱟᱣᱟ ᱡᱟᱦᱟᱸᱭ ᱠᱚ ᱜᱚᱲᱚᱢ, ᱜᱚᱲᱚᱢᱤᱭᱟᱹ, ᱥᱟᱸᱜᱟᱛᱤᱭᱟᱹ ᱩᱱᱠᱩ ᱥᱟᱶ ᱟᱹᱰᱤ ᱨᱟᱹᱥᱠᱟᱹ ᱦᱩᱭᱩᱜᱼᱟ ᱚᱱᱟ ᱚᱠᱛᱚ ᱢᱟ᱾ ᱞᱟᱸᱫᱟ ᱡᱟᱦᱟᱸᱭ ᱞᱟᱸᱫᱟ ᱞᱟᱸᱫᱟ ᱦᱚᱲ ᱥᱟᱞᱟᱜ᱾ ᱡᱟᱦᱟᱸ ᱜᱟᱱᱚᱜ ᱦᱚᱲ ᱥᱟᱞᱟᱜ ᱩᱱᱠᱩ ᱥᱟᱞᱟᱜ ᱜᱮ, ᱮᱱᱮᱡ ᱵᱟᱲᱟ, ᱥᱮᱨᱮᱧ ᱵᱟᱲᱟ, ᱨᱟᱹᱥᱠᱟᱹ ᱵᱟᱲᱟ ᱩᱱᱠᱩ ᱥᱟᱞᱟᱜ ᱜᱮ ᱦᱩᱭᱩᱜ ᱜᱮᱭᱟ ᱟᱨᱠᱤ᱾
ᱟᱪᱪᱷᱟ ᱟᱪᱪᱷᱟ ᱟᱪᱪᱷᱟ ᱟᱪᱪᱷᱟ ᱡᱟᱲᱦᱳᱠ ᱚ ᱟᱫᱚ ᱜᱚᱢᱠᱮ ᱛᱟᱦᱞᱮ ᱮ ᱵᱟᱥᱠᱮ ᱢᱟᱦᱟ ᱢᱮᱱᱟᱜ ᱜᱮ ᱟᱫᱚ ᱩᱢ ᱢᱟᱦᱟᱸ ᱢᱮᱱᱟᱜ ᱜᱮ ᱟᱨ ᱱᱟᱛᱮ ᱥᱟᱹᱨᱫᱤ ᱦᱚᱸ ᱢᱮᱱᱟᱜ ᱜᱮ ᱟᱫᱚ ᱛᱟᱦᱚᱞᱮ ᱱᱚᱣᱟ ᱵᱟᱦᱟ ᱨᱮᱦᱚᱸ ᱯᱮᱲᱟ ᱯᱟᱹᱲᱦᱟᱹ ᱠᱚᱫᱚᱯᱮ ᱱᱮᱶᱛᱟ ᱠᱚᱣᱟ ᱥᱮ ᱠᱷᱟᱹᱞᱤ ᱢᱟᱜ ᱢᱚᱬᱮ ᱠᱚᱨᱮ ᱜᱮᱯᱮ ᱱᱮᱣᱛᱟ ᱵᱟᱲᱟ ᱠᱚᱣᱟ ᱯᱮᱲᱟ ᱯᱟᱹᱲᱦᱟᱹ ᱠᱚᱫᱚ᱾
ᱜᱚᱢᱠᱮ ᱟᱞᱮᱥᱮᱫ ᱢᱟ ᱵᱟᱦᱟ ᱨᱮᱫᱚ ᱯᱮᱲᱟ ᱯᱟᱹᱲᱦᱟᱹ ᱫᱚ ᱵᱟᱠᱚ ᱱᱮᱶᱛᱟ ᱠᱚᱣᱟ᱾ ᱟᱛᱳ ᱨᱮᱱ ᱡᱟᱦᱟᱸᱭ ᱦᱚᱲ ᱠᱚᱠᱚ ᱛᱟᱦᱮᱱᱟ ᱩᱱᱠᱩ ᱟᱛᱮᱫ ᱜᱮ᱾ ᱟᱛᱳ ᱴᱚᱞᱟ ᱨᱮᱱ ᱦᱚᱲ ᱠᱚ ᱟᱛᱮᱫ ᱜᱮ ᱥᱟᱶᱛᱮ ᱩᱱᱠᱩ ᱯᱩᱲᱥᱤ ᱠᱚᱨᱮᱱ ᱦᱤᱡᱩᱜ ᱜᱮᱭᱟ ᱠᱚ ᱢᱤᱫᱵᱟᱨ ᱦᱚᱲ ᱫᱚᱠᱚ ᱦᱤᱡᱩᱜ ᱜᱮᱭᱟ ᱢᱮᱱᱠᱷᱟᱱ ᱵᱟᱦᱟ ᱨᱮᱢᱟ᱾ ᱟᱛᱳ ᱨᱮᱱ ᱦᱚᱲ ᱛᱮᱜᱮ ᱠᱟᱹᱢᱤ ᱠᱚᱫᱚ ᱯᱟᱨᱚᱢ ᱦᱩᱭᱩᱜᱼᱟ᱾
ᱟᱪᱷᱟ ᱟᱪᱷᱟ ᱟᱪᱷᱟ
ᱢᱟᱜᱽ ᱢᱚᱬᱮ ᱨᱮ ᱥᱩᱫᱷᱩ ᱱᱮᱣᱛᱟ ᱦᱩᱭᱩᱜ-ᱟ᱾ ᱢᱟᱜᱽ ᱢᱚᱬᱮ ᱨᱮᱢᱟ ᱱᱮᱣᱛᱟ ᱛᱮᱜᱮ ᱦᱩᱭᱩᱜᱼᱟ, ᱩᱱᱟᱹᱜ ᱢᱟᱨᱟᱝ ᱢᱤᱫᱴᱮᱱ ᱤᱭᱟᱹ ᱵᱚᱸᱜᱟ ᱵᱩᱨᱩ ᱥᱟᱯᱲᱟᱣ ᱦᱩᱭᱩᱜ ᱠᱟᱱᱟ ᱚᱱᱟ ᱢᱟ, ᱯᱮᱲᱟ ᱠᱚ ᱱᱤᱦᱟᱹᱛ ᱜᱮ ᱞᱟᱹᱠᱛᱤ ᱜᱮᱭᱟ᱾
ᱛᱟᱦᱞᱮ ᱜᱚᱝᱠᱮ ᱟᱯᱮ ᱥᱮᱫ ᱦᱚᱸ ᱡᱮᱢᱚᱱ ᱟᱞᱮ ᱥᱮᱫ ᱦᱚᱸ ᱛᱮᱢᱚᱱ ᱜᱮᱫᱚᱜ ᱛᱟᱦᱞᱮ ᱢᱤᱫ ᱢᱤᱫ ᱧᱚᱜ ᱜᱮᱛᱟ ᱵᱚᱱᱟ ᱛᱟᱦᱚᱞᱮ ᱜᱚᱝᱠᱮ ᱵᱩᱡᱽ ᱫᱟ ᱵᱤᱱ ᱟᱫᱚ ᱚᱠᱟ ᱮᱠᱷᱟᱱ ᱜᱚᱝᱠᱮ ᱢᱟᱱᱮ ᱟᱞᱮ ᱥᱮᱫ ᱦᱚᱸ ᱟᱹᱛᱩ ᱢᱟᱱᱮ ᱦᱚᱲ ᱦᱚᱯᱚᱱ ᱠᱚᱛᱮ ᱜᱮ ᱵᱟᱦᱟ ᱫᱚᱞᱮ ᱵᱟᱦᱟᱜᱼᱟ, ᱟᱫᱚ ᱯᱮᱲᱟ ᱯᱟᱹᱲᱦᱟᱹ ᱫᱚ ᱵᱟᱝ ᱯᱮᱲᱟ ᱯᱟᱹᱲᱦᱟᱹ ᱫᱚ ᱛᱚᱵᱮ ᱢᱟᱜᱽ ᱢᱚᱬᱮ ᱫᱚ ᱟᱹᱰᱤ ᱡᱳᱨ ᱞᱮ ᱱᱮᱛᱟ ᱠᱚᱣᱟ ᱜᱚᱝᱠᱮ
ᱟᱪᱷᱟ ᱦᱳᱭ ᱟᱨ ᱫᱚᱨᱠᱟᱨ ᱜᱮ ᱢᱟᱜ ᱢᱚᱬᱮ ᱚᱱᱟ ᱢᱤᱫ ᱵᱚᱪᱷᱚᱨ ᱪᱷᱟᱰᱟ ᱢᱤᱫ ᱥᱮᱨᱢᱟ ᱪᱷᱟᱰᱟ ᱥᱮ ᱵᱟᱨ ᱥᱮᱨᱢᱟ ᱪᱷᱟᱰᱟ ᱠᱟᱛᱮᱜ ᱦᱩᱭᱩᱜᱼᱟ᱾ ᱚᱱᱟ ᱫᱚ ᱱᱮᱶᱛᱟ ᱫᱚᱨᱠᱟᱨ ᱜᱮ
ᱟᱨ ᱪᱮᱫᱟᱜ ᱵᱟᱝᱟ ᱱᱮᱣᱛᱟ ᱫᱚᱨᱠᱟᱨ ᱜᱚᱢᱠᱮ ᱠᱟᱨᱚᱱ ᱟᱛᱳ ᱠᱚ ᱫᱚᱦᱚ ᱠᱟᱜ ᱛᱟᱵᱚᱱᱟ ᱵᱚᱸᱜᱟ ᱵᱩᱨᱩ ᱛᱟᱠᱚ ᱛᱮ ᱟᱫᱚ ᱩᱱᱠᱩ ᱦᱚᱸ ᱠᱟᱹᱴᱤᱡ ᱵᱟᱝ ᱵᱚ ᱨᱟᱹᱥᱠᱟᱹ ᱦᱚᱪᱚ ᱞᱮᱠᱷᱟᱱ ᱢᱟ ᱵᱟᱝ ᱜᱟᱱᱚᱜ ᱠᱟᱱᱟ ᱥᱮ ᱠᱷᱟᱹᱞᱤ ᱟᱵᱚ ᱫᱚ ᱥᱩᱠ ᱛᱮ ᱠᱚ ᱫᱚᱦᱚᱭᱮᱫ ᱵᱚᱱᱟ᱾ ᱟᱨ ᱟᱠᱚ ᱫᱚ ᱥᱩᱠ ᱛᱮ ᱵᱟᱵᱚᱱ ᱫᱚᱦᱚ ᱠᱚᱣᱟ ᱱᱚᱣᱟ ᱢᱟ ᱠᱷᱟᱨᱟᱯ ᱠᱟᱛᱷᱟ ᱠᱟᱱᱟ ᱥᱮ ᱠᱟᱨᱚᱱ ᱟᱵᱚ ᱩᱱᱠᱩ ᱟᱵᱚᱣᱟᱜ ᱠᱟᱬᱟᱢ ᱢᱟᱹᱱᱢᱤ ᱦᱩᱭ ᱠᱟᱛᱮ ᱩᱱᱠᱩ ᱠᱚ ᱧᱮᱞᱮᱫ ᱵᱚᱱᱟ᱾ ᱟᱵᱚ ᱦᱚᱸ ᱠᱟᱹᱴᱤᱡ ᱫᱚ ᱩᱱᱠᱩ ᱧᱮᱞ ᱫᱚᱨᱠᱟᱨ ᱫᱮᱵᱟ ᱥᱮᱵᱟ ᱨᱮᱱᱟᱜ ᱫᱟᱣ ᱡᱩᱫᱤ ᱵᱚᱱ ᱧᱟᱢ ᱮᱫᱟ᱾ ᱥᱮᱨᱢᱟ ᱨᱮ ᱢᱤᱫ ᱫᱷᱟᱣ ᱥᱮ ᱵᱟᱨ ᱫᱷᱟᱣ ᱛᱟᱦᱞᱮ ᱪᱮᱫᱟᱜ ᱵᱟᱵᱚᱱ ᱠᱚᱨᱟᱣ ᱚᱱᱟ ᱦᱚᱸ᱾
ᱦᱳᱭ ᱚᱱᱟ ᱢᱟ ᱫᱚᱨᱠᱟᱨ ᱜᱮ, ᱟᱵᱚ ᱟᱠᱚ ᱠᱚ ᱧᱮᱞᱮᱫ ᱵᱚᱱᱟ ᱥᱟᱹᱨᱤᱜᱮ ᱟᱵᱚ ᱫᱚ ᱠᱟᱲᱟ ᱢᱟᱹᱱᱢᱤ ᱠᱟᱱ ᱜᱮᱭᱟᱵᱚᱱ᱾ ᱟᱠᱚ ᱜᱮ ᱟᱵᱚ ᱰᱟᱦᱟᱨ ᱠᱚᱠᱚ ᱩᱫᱩᱜ ᱟᱵᱚᱱ ᱠᱟᱱᱟ ᱚᱱᱠᱟ ᱰᱟᱦᱟᱨ ᱛᱮᱵᱚᱱ ᱰᱟᱨᱦᱟᱜᱼᱟ᱾ ᱚᱱᱟ ᱠᱚ ᱠᱩᱞᱤ ᱵᱟᱲᱟ ᱜᱮ ᱚᱱᱟ ᱵᱚᱸᱜᱟ ᱵᱩᱨᱩ ᱥᱟᱶᱛᱮ ᱟᱠᱚ ᱠᱚ ᱨᱟᱹᱥᱠᱟᱹ ᱦᱚᱪᱚ ᱦᱚᱪᱚ ᱦᱩᱭᱩᱜᱼᱟ, ᱥᱟᱶᱛᱮ ᱠᱩᱞᱤ ᱵᱟᱲᱟ ᱦᱩᱭᱩᱜᱼᱟ, ᱡᱮ ᱪᱮᱫ ᱠᱚ ᱪᱮᱫ ᱚᱠᱟ ᱰᱟᱦᱟᱨ ᱛᱮᱞᱮ ᱰᱟᱨᱦᱟᱣ ᱞᱮᱱᱠᱷᱟᱱ ᱱᱟᱯᱟᱭ ᱱᱟᱯᱟᱭ ᱦᱩᱭᱩᱜ ᱛᱟᱞᱮᱭᱟ᱾ ᱚᱱᱟ ᱠᱚᱜᱮ ᱢᱟᱜ ᱢᱚᱬᱮ ᱠᱚᱨᱮ ᱥᱮ ᱵᱟᱦᱟ ᱵᱚᱸᱜᱟ ᱠᱚᱨᱮᱫ ᱫᱚ ᱚᱱᱟ ᱠᱚᱜᱮ ᱠᱩᱞᱤ ᱠᱩᱞᱤ ᱦᱩᱭᱩᱜᱼᱟ ᱡᱟᱛᱮ ᱱᱚᱣᱟ ᱡᱤᱭᱚᱱ ᱴᱟᱜ ᱱᱟᱯᱟᱭ ᱛᱮ ᱠᱷᱟᱸᱰᱟᱜ ᱢᱟ ᱾ ᱚᱱᱟ ᱦᱤᱥᱟᱹᱵᱽ ᱛᱮᱜᱮ ᱢᱟᱜ ᱢᱚᱬᱮ ᱟᱨ ᱵᱟᱦᱟ ᱫᱚ ᱾
ᱦᱳᱭ ᱟᱫᱚ ᱜᱚᱢᱠᱮ ᱱᱚᱣᱟ ᱦᱚᱸ ᱢᱤᱫ ᱫᱚ ᱵᱷᱟᱜᱤ ᱜᱮ ᱛᱟᱵᱚᱱᱟ, ᱠᱟᱨᱚᱱ ᱪᱮᱫᱟᱜ ᱤᱧ ᱞᱟᱹᱭᱟ ᱟᱵᱚᱣᱟᱜ ᱵᱟᱦᱟ ᱵᱚᱸᱜᱟ ᱛᱟᱯᱚᱨᱮ ᱮᱸ ᱢᱟᱜᱽ ᱢᱚᱬᱮ ᱠᱚ ᱢᱮᱱᱟᱜ ᱛᱮᱜᱮ
ᱟᱵᱚᱣᱟᱜ ᱱᱚᱣᱟ ᱡᱟᱦᱟᱸ ᱢᱮᱱᱫᱚ ᱵᱚᱸᱜᱟ ᱵᱩᱨᱩ ᱯᱟᱦᱴᱟ, ᱛᱟᱯᱚᱨᱮ ᱥᱟᱶᱛᱮ ᱵᱚᱸᱜᱟ ᱵᱩᱨᱩ ᱥᱟᱶᱛᱮ ᱟᱵᱚ ᱡᱮᱢᱚᱱ ᱵᱟᱦᱟ ᱨᱮ ᱢᱟᱜ ᱢᱚᱬᱮ ᱨᱮ ᱢᱮᱱᱟᱜ ᱛᱟᱵᱚᱱᱟ ᱮᱱᱮᱡ ᱥᱮᱨᱮᱧ ᱢᱮᱱᱟᱜ ᱛᱟᱵᱚᱱᱟ ᱾ ᱛᱟᱯᱚᱨᱮ ᱢᱤᱫᱴᱟᱝ ᱫᱷᱚᱨᱚᱢ ᱱᱮᱭᱟᱢ ᱨᱮᱱᱟᱜ ᱢᱤᱫᱴᱟᱝ ᱵᱮᱵᱚᱦᱟᱨ ᱢᱮᱱᱟᱜ ᱛᱟᱵᱚᱱᱟ ᱾ ᱚᱱᱟ ᱠᱚ ᱠᱚ ᱢᱮᱱᱟᱜ ᱛᱮᱜᱮ ᱟᱵᱚᱣᱟᱜ ᱵᱟᱝ ᱟᱫᱚᱜ ᱠᱟᱱ ᱛᱟᱵᱚᱱᱟ ᱱᱤᱛ ᱦᱚᱸ ᱟᱵᱚᱣᱟᱜ ᱟᱛᱳ ᱴᱚᱞᱟ ᱨᱮ ᱥᱮ ᱚᱲᱟᱜ ᱨᱮ ᱮᱠᱷᱚᱱᱚ ᱡᱮᱣᱮᱫ ᱠᱟᱛᱮᱜ ᱥᱮ ᱵᱟᱧᱪᱟᱣ ᱠᱟᱛᱮᱫ ᱢᱮᱱᱟᱜ ᱜᱮ ᱛᱟᱵᱚᱱᱟ ᱾
ᱦᱳᱭ ᱦᱳᱭ ᱦᱳᱭ ᱜᱚᱢᱠᱮ, ᱮᱠᱫᱚᱢ ᱥᱟᱹᱨᱤ ᱠᱟᱛᱷᱟ ᱜᱮ ᱾ ᱚᱱᱟᱢᱟ ᱡᱮᱫ ᱢᱮᱱᱟᱜ ᱜᱮᱭᱟ ᱱᱚᱣᱟ ᱡᱤᱣᱮᱫ ᱫᱚᱦᱚ ᱞᱟᱹᱠᱛᱤ ᱠᱟᱱ ᱜᱮᱭᱟ ᱾ ᱡᱟᱦᱟᱸᱭ ᱱᱮᱛᱟᱨ ᱵᱟᱡᱟᱨ ᱴᱚᱞᱟ ᱡᱟᱦᱟᱸᱭ ᱥᱟᱱᱛᱟᱲ ᱦᱚᱲ ᱦᱚᱯᱚᱱ ᱠᱚ ᱪᱟᱞᱟᱜ ᱠᱟᱱᱟ ᱩᱱᱠᱩ ᱦᱚᱸ ᱱᱚᱣᱟ ᱡᱟᱦᱟᱸ ᱟᱵᱚᱣᱟᱜ ᱵᱚᱸᱜᱟ ᱵᱩᱨᱩ, ᱱᱤᱭᱚᱢ ᱱᱮᱢᱟᱪᱟᱨ ᱱᱚᱣᱟ ᱠᱚᱫᱚ ᱩᱭᱦᱟᱹᱨ ᱫᱚᱦᱚ ᱫᱚ ᱞᱟᱹᱠᱛᱤ ᱠᱟᱱ ᱛᱟᱠᱚᱣᱟ ᱾ ᱥᱟᱶᱛᱮ ᱩᱱᱠᱩ ᱦᱚᱸ ᱱᱚᱣᱟ ᱨᱮ ᱥᱮᱞᱮᱫᱚᱜ ᱟᱹᱰᱤ ᱱᱮᱦᱚᱨᱟ ᱟᱠᱚ ᱦᱩᱭᱩᱜᱼᱟ ᱾ ᱢᱤᱫᱴᱮᱱ ᱥᱟᱱᱛᱟᱲ ᱦᱚᱲ ᱦᱚᱯᱚᱱ ᱦᱩᱭ ᱠᱟᱛᱮᱫ ᱵᱚᱸᱜᱟ ᱵᱩᱨᱩ ᱠᱚᱫᱚ ᱟᱞᱚ ᱵᱚᱱ ᱦᱤᱲᱤᱧ ᱠᱚᱢᱟ ᱾ ᱚᱱᱟᱜᱮ ᱢᱤᱫᱴᱮᱱ ᱞᱟᱹᱭ ᱛᱮᱱᱟᱜ ᱾
ᱦᱮᱸ ᱦᱮᱸ ᱦᱮᱸ, ᱟᱨ ᱩᱱ ᱚᱠᱛᱚ ᱨᱮ ᱟᱵᱚᱣᱟᱜ ᱡᱟᱱᱟᱢ ᱵᱷᱤᱴᱟᱹ ᱵᱟᱝ ᱛᱟᱦᱮᱸ ᱠᱟᱱ ᱛᱟᱵᱚᱱᱟ ᱾ ᱩᱱ ᱚᱠᱛᱚ ᱨᱮ ᱟᱵᱚ ᱚᱱᱟ ᱥᱟᱨᱡᱚᱢ ᱫᱟᱨᱮ ᱜᱮ ᱵᱷᱤᱴᱟᱹ ᱛᱟᱦᱮᱸ ᱠᱟᱱ ᱛᱟᱵᱚᱱᱟ ᱾
ᱦᱳᱭ ᱾
ᱦᱮᱸ ᱾
ᱥᱟᱹᱨᱤ ᱥᱟᱨᱡᱚᱢ ᱵᱩᱴᱟᱹ ᱫᱚ ᱟᱵᱚᱣᱟᱜ ᱢᱤᱫᱴᱮᱱ ᱟᱹᱰᱤ
ᱥᱟᱱᱛᱟᱲ ᱠᱚᱣᱟᱜ ᱢᱤᱫ ᱪᱤᱱᱦᱟᱹᱛ ᱠᱟᱱᱟ ᱞᱟᱹᱭ ᱞᱮᱠᱷᱟᱱ ᱫᱚ ᱾
ᱦᱳᱭ ᱾
ᱦᱮᱸ ᱾ ᱟᱫᱚ ᱜᱚᱝᱠᱮ ᱟᱯᱮ ᱫᱚᱯᱮ ᱵᱚᱸᱜᱟᱜ ᱫᱚ ᱟᱫᱚ ᱮ, ᱵᱚᱸᱜᱟ ᱠᱚᱫᱚ ᱛᱤᱱᱟᱹᱜ ᱠᱚ ᱦᱤᱡᱩᱜ ᱛᱟᱯᱮᱭᱟ ᱜᱚᱝᱠᱮ ᱰᱷᱮᱨ ᱜᱮᱛᱚ?
ᱵᱚᱸᱜᱟ ᱠᱚᱢᱟ ᱦᱤᱡᱩᱜ ᱜᱮᱭᱟ ᱠᱚ ᱰᱷᱮᱨ ᱜᱮᱠᱚ ᱦᱤᱡᱩᱜᱼᱟ ᱾ ᱢᱮᱱᱠᱷᱟᱱ ᱢᱩᱲᱩᱫ ᱵᱚᱸᱜᱟ ᱫᱚ ᱢᱟᱨᱟᱝ ᱵᱩᱨᱩ, ᱡᱟᱦᱮᱨ ᱟᱭᱳ, ᱢᱚᱬᱮ ᱠᱚ ᱛᱩᱨᱩᱭ ᱠᱚ ᱾ ᱱᱩᱠᱩ ᱜᱮ ᱢᱩᱲᱩᱫ ᱵᱚᱸᱜᱟ ᱠᱟᱱ ᱛᱟᱵᱚᱱᱟ ᱠᱚ ᱾ ᱚᱱᱟ ᱟᱫᱚ ᱦᱳᱭ ᱾ ᱢᱚᱬᱮ ᱠᱚ ᱛᱩᱨᱩᱭ ᱠᱚᱫᱚ ᱟᱛᱷᱟᱢ ᱜᱮᱠᱚ ᱦᱤᱡᱩᱜᱼᱟ ᱾ ᱢᱚᱬᱮ ᱠᱚ ᱛᱩᱨᱩᱭ ᱠᱚ ᱨᱩᱯ ᱛᱮ ᱾ ᱢᱮᱱᱠᱷᱟᱱ ᱢᱟᱨᱟᱝ ᱵᱩᱨᱩ ᱡᱟᱦᱮᱨ ᱟᱭᱳ ᱩᱱᱠᱤᱱᱢᱟ ᱢᱤᱫ ᱦᱚᱲ ᱢᱤᱫ ᱦᱚᱲ ᱜᱮᱠᱤᱱ ᱦᱤᱡᱩᱜᱼᱟ ᱾
ᱦᱳᱭ ᱚᱱᱟ ᱢᱟᱛᱚ ᱠᱟᱱᱟ, ᱠᱟᱨᱚᱱ ᱟᱵᱚᱭᱤᱡ ᱫᱚ ᱦᱟᱜ ᱢᱟᱨᱟᱝ ᱵᱚᱸᱜᱟ ᱫᱚ ᱢᱟᱨᱟᱝ ᱵᱩᱨᱩ ᱜᱮ ᱢᱮᱱᱟᱭ ᱛᱟᱵᱚᱱᱟ ᱾ ᱛᱚ ᱛᱟᱯᱚᱨᱮ ᱩᱱᱤ ᱠᱷᱚᱱ ᱢᱟᱨᱟᱝ ᱛᱮ ᱟᱨᱦᱚᱸ ᱮ ᱡᱟᱦᱮᱨ ᱟᱭᱳ ᱢᱮᱱᱟᱭ ᱛᱟᱵᱚᱱᱟ ᱾
ᱦᱮᱸ ᱾ ᱟᱨᱮ ᱟᱪᱪᱷᱟ, ᱜᱚᱝᱠᱮ ᱛᱟᱦᱚᱞᱮ ᱤᱱᱠᱟᱹ ᱜᱮ ᱜᱚᱢᱠᱮ, ᱜᱟᱯᱟ ᱥᱮᱫ ᱮ ᱨᱚᱯᱚᱲ ᱦᱩᱭᱩᱜᱼᱟ ᱜᱚᱝᱠᱮ ᱾
ᱴᱷᱤᱠ ᱜᱮᱭᱟ ᱜᱚᱝᱠᱮ ᱢᱟ ᱛᱚᱵᱮ ᱡᱚᱦᱟᱨ ᱜᱮ, ᱦᱳᱭ ᱜᱚᱢᱠᱮ ᱡᱚᱦᱟᱨ ᱜᱮ ᱡᱚᱦᱟᱨ ᱾